ᱦᱮᱸ ᱜᱚᱢᱠᱮ ᱪᱮᱜ ᱮᱢ ᱪᱤᱠᱟᱹᱭᱮᱫᱟ᱾
ᱟᱨ ᱪᱮᱜ ᱪᱤᱠᱟ ᱮᱱᱟ ᱜᱟᱰᱟ ᱥᱮᱜ ᱦᱮᱡ ᱦᱳᱭ ᱠᱟᱱᱟ ᱟᱨ ᱠᱤ ᱪᱮᱜᱠᱟ ᱡᱟᱹᱯᱩᱫ ᱠᱮᱫᱟ ᱫᱟᱜ ᱠᱚ ᱧᱮᱞ ᱵᱟᱲᱟ ᱦᱳᱭᱳᱜ ᱠᱟᱱᱟ᱾
ᱚᱸ ᱠᱷᱮᱛ ᱠᱚ ᱧᱮᱞ ᱵᱟᱝ᱾
ᱦᱮᱸ ᱠᱷᱮᱛ ᱠᱚ ᱪᱟᱨᱟ ᱠᱟ ᱛᱤᱱᱟᱹᱜ ᱜᱟᱱ ᱦᱟᱨᱟᱭᱮᱱᱟ ᱡᱟ ᱯᱟᱣᱨᱟ ᱢᱮᱱᱟᱜ ᱠᱚᱣᱟ ᱟᱞᱮ ᱥᱮᱜ ᱡᱷᱚ ᱛᱚ ᱠᱚ ᱡᱚᱢ ᱪᱟᱵᱟᱭᱫᱟ ᱟᱵᱮᱱ ᱪᱮᱜ ᱵᱮᱱ ᱪᱤᱠᱟᱹᱭᱫᱟ᱾
ᱟᱞᱤᱧ ᱱᱚᱜᱚᱭ ᱫᱩᱲᱩᱵ ᱠᱟᱱᱟ ᱞᱤᱧ ᱱᱤᱛᱚᱜ ᱫᱟᱹᱛᱟᱹᱱᱤᱜ ᱦᱩᱭᱩᱜ ᱞᱟᱹᱜᱤᱫ ᱟᱣᱨᱤ ᱫᱟᱹᱛᱟᱹᱱᱤᱜ ᱦᱩᱭᱩᱜ-ᱟ᱾
ᱦᱩᱸ ᱱᱤᱡᱮ ᱦᱚᱸ ᱚᱱᱠᱟ ᱜᱮᱛᱚ ᱱᱮᱜ-ᱮ ᱵᱮᱨᱮᱜ ᱦᱳᱭᱱᱟ ᱡᱟᱹᱯᱤᱜ ᱞᱤ ᱞᱚᱪᱚ ᱟᱨ ᱦᱮᱡ ᱦᱩᱭ ᱮᱱᱟ ᱥᱮᱜ ᱫᱟᱹᱛᱟᱹᱱᱤ᱾
ᱚ ᱚ ᱛᱟᱦᱚᱞᱮ ᱪᱮᱫ ᱪᱮᱫ ᱞᱮᱠᱟ ᱪᱟᱨᱟ ᱠᱚᱫᱚ ᱛᱤᱱᱟᱹᱜ ᱴᱟ ᱦᱟᱨᱟᱭᱮᱱ ᱛᱟᱹᱵᱤᱱᱟ?
ᱪᱟᱨᱟ ᱫᱚ ᱵᱟᱹᱭᱦᱟᱹᱲ ᱪᱟᱨᱟ ᱫᱚ ᱦᱳᱭ ᱞᱮᱠᱟᱜ ᱜᱮ ᱟᱨᱠᱤ ᱟᱨ ᱜᱷᱩᱴᱩ ᱨᱮᱱᱟᱜ ᱫᱚ ᱱᱮᱜ-ᱮᱸ ᱢᱚᱸᱬᱮ ᱫᱤᱱ ᱥᱮ ᱛᱩᱨᱩᱭ ᱫᱤᱱ ᱦᱩᱭᱩᱜ ᱠᱟᱱᱟ᱾
ᱚ ᱢᱟᱱᱮ ᱟ. ᱨ-ᱟᱹᱨᱤ ᱚᱢᱚᱱᱚᱜᱼᱟ ᱚᱱᱟ ᱫᱚ?
ᱚᱢᱚᱱ ᱫᱚ ᱵᱩᱡᱷᱩᱜ
ᱦᱮᱸ ᱦᱮᱸ ᱟᱨ ᱦᱮᱸ ᱟᱸᱡᱚᱢ ᱠᱮᱫᱟᱞᱤᱧ᱾
ᱟᱨ ᱦᱮᱸ ᱦᱮᱸ ᱟᱫᱚ ᱛᱤᱱ ᱛᱮ ᱪᱮᱫᱞᱮᱠᱟ ᱛᱟᱦᱚᱞᱮ ᱠᱷᱮᱛ ᱠᱚᱫᱚ ᱫᱟᱜ ᱵᱟᱲᱟᱣ ᱠᱟᱱᱟ ᱥᱮ ᱟᱣᱨᱤ ᱥᱮ ᱨᱚᱦᱚᱭ ᱠᱚ ᱜᱟᱱᱚᱜ ᱠᱟᱱᱟ ᱞᱮᱠᱟ ᱟᱹᱭᱠᱟᱹᱜ ᱠᱟᱱᱟ ᱥᱮ ᱵᱟᱝ?
ᱦᱩᱸ᱾
ᱠᱟᱱᱟ ᱟᱨ ᱮᱢᱱᱤ ᱡᱟᱦᱟᱸᱭ ᱯᱩᱨᱟᱹ ᱯᱩᱨᱤ ᱜᱮ ᱚᱱᱟ ᱨᱮᱛᱚ ᱫᱟᱜ ᱛᱚ ᱵᱟᱹᱱᱩᱜᱼᱟ᱾
ᱩᱸ ᱩᱸ᱾ ᱟᱞᱮ ᱥᱮᱫ ᱦᱚᱸ ᱚᱱᱠᱟᱜᱮ ᱟᱯᱮ ᱞᱮᱠᱟ ᱜᱮ᱾
ᱚ ᱪᱟᱨᱟ ᱠᱚᱫᱚ ᱦᱳᱭ ᱯᱩᱨᱟᱹᱣ ᱠᱟᱱᱟ ᱵᱟᱝ?
ᱦᱮᱸ ᱪᱟ-ᱪᱟᱨᱟ ᱠᱚᱫᱚ ᱦᱩᱭ ᱯᱩᱨᱟᱹᱣ ᱠᱟᱱᱟ ᱟᱪᱪᱷᱟ ᱛᱟᱦᱚᱞᱮ ᱱᱚᱜᱼᱚᱭ ᱱᱤᱛᱟᱛᱚ ᱟᱨ ᱫᱩ ᱛᱤᱱ ᱫᱩ ᱛᱤᱱ ᱢᱟᱥ ᱯᱚᱨᱮ ᱜᱮ ᱟᱫᱚ ᱫᱟᱸᱥᱟᱭ ᱵᱚᱸᱜᱟ ᱥᱮᱴᱮᱨᱚᱜ ᱠᱟᱱᱟ ᱥᱚᱨᱦᱟᱭ ᱵᱚᱸᱜᱟ ᱥᱮᱴᱮᱨᱚᱜ ᱠᱟᱱᱟ ᱛᱚ ᱟᱯᱮᱥᱮᱫ ᱫᱥᱟᱭ ᱠᱚᱯᱮ ᱫᱚᱱ ᱜᱮᱭᱟ ᱥᱮ ᱵᱟᱝ ᱛᱟᱦᱞᱮ?
ᱦᱩᱭᱩᱜ ᱜᱮᱭᱟ ᱟᱹᱰᱤ ᱥᱚᱠᱛᱚ ᱠᱚ ᱫᱚᱱᱟ ᱟᱞᱮ ᱥᱮᱫ ᱟᱨᱦᱚᱸᱞᱮ ᱫᱚᱱᱟ ᱯᱟᱲᱟ ᱯᱩᱲᱥᱤ ᱡᱟ ᱢᱮᱱᱟᱜ ᱠᱚᱣᱟ ᱩᱱᱠᱩ ᱦᱚᱸᱠᱚ ᱫᱚᱱ ᱜᱮᱭᱟ ᱢᱚᱴᱟ ᱢᱩᱴᱤ᱾
ᱟᱪᱪᱷᱟ ᱪᱮᱫ ᱮᱠᱟ ᱱᱚᱝᱠᱟ ᱟᱹᱛᱩ ᱟᱹᱛᱩ ᱯᱮ ᱪᱟᱞᱟᱜᱼᱟ ᱵᱟᱝᱻ
ᱦᱩᱸ ᱱᱮᱨᱛᱟᱨ ᱵᱟ᱾ ᱟᱯᱮᱥᱮᱫ?
ᱟᱪᱪᱷᱟ᱾ ᱟᱞᱮ ᱥᱮᱫ ᱦᱚᱸ ᱟᱞᱮ ᱥᱮᱫ ᱦᱚᱸ ᱜᱚᱝᱠᱮ ᱚᱱᱠᱟᱜᱮ ᱟᱹᱛᱩ ᱟᱹᱛᱩ ᱞᱮ ᱪᱟᱞᱟᱜᱼᱟ ᱛᱟᱨᱯᱚᱨ ᱪᱟᱣᱞᱮ ᱠᱚ ᱮᱢᱟ ᱞᱮᱭᱟ ᱪᱟᱣᱞᱮ ᱠᱚ ᱮᱢᱟ ᱞᱮᱭᱟ ᱟᱨᱫᱚ ᱚᱱᱟ ᱪᱟᱣᱞᱮ ᱡᱟᱦᱟᱸ ᱡᱟᱦᱟᱸ ᱦᱤᱞᱳᱜ ᱡᱮᱠᱳᱱ ᱢᱤᱫ ᱫᱤᱱ ᱟ. ᱛᱩ ᱨᱮᱞᱮ
ᱦᱮᱸ ᱦᱮᱸ ᱟᱞᱮ ᱫᱚ ᱱᱚᱛᱮ ᱥᱤᱥᱴᱮᱢ ᱛᱟᱞᱮ ᱵᱚᱞ ᱛᱮ ᱵᱚᱞ ᱠᱷᱮᱞ ᱯᱚᱞᱴᱤ ᱠᱷᱮᱞ ᱠᱚ ᱦᱩᱭᱩᱜᱼᱟ ᱥᱮ, ᱚᱱᱟ ᱥᱚᱲᱮᱛᱮ ᱚᱸᱰᱮ ᱜᱮ ᱥᱚᱲᱮ ᱜᱚᱫ ᱠᱚᱜ-ᱟ ᱞᱮ ᱟᱨᱠᱤ ᱥᱩᱠᱨᱤ ᱠᱷᱮᱞ ᱠᱚ ᱡᱟ ᱜᱮ᱾ ᱦᱩᱸ ᱟᱨ ᱴᱤᱢ ᱟᱯᱮᱭᱟᱜ ᱵᱟᱹᱱᱩᱜᱼᱟ ᱯᱟᱨᱥᱚᱱᱟᱞ ᱟᱛᱳ ᱨᱮᱱᱟᱜ?
ᱦᱮᱸ ᱟᱹᱛᱩ ᱨᱮᱱᱟᱜ ᱢᱮᱱᱟᱜ ᱜᱮᱭᱟ᱾
ᱚ ᱫᱤᱱᱠᱟᱞᱟᱢ ᱪᱮᱠᱟ ᱯᱨᱟᱭᱤᱡᱽ ᱠᱚᱯᱮ ᱟᱹᱜᱩ ᱵᱟᱲᱟ ᱞᱮᱫ ᱜᱮᱭᱟ?
ᱫᱤᱱ ᱫᱤᱱ ᱠᱟᱞᱚᱢ ᱦᱮᱸ ᱟᱜᱩ ᱦᱩᱭ ᱞᱮᱱᱟ ᱫᱚ-ᱫᱚᱢᱮ ᱫᱚ ᱵᱟᱝ ᱞᱟᱦᱟ ᱵᱟᱨ ᱫᱚ ᱵᱤᱥᱤᱨ ᱵᱷᱟᱜ ᱞᱮ ᱦᱟᱨᱟᱶ ᱠᱟᱱᱟ᱾ ᱟᱹᱰᱤ ᱟᱹᱰᱤ ᱟᱹᱰᱤ ᱟᱹᱰᱤ ᱠᱚᱢ ᱡᱟᱭᱜᱟ ᱠᱷᱚᱱ ᱜᱮ
ᱦᱩᱸ, ᱟᱞᱮ ᱫᱚ ᱵᱟᱥᱛᱚᱵ ᱫᱤᱱ ᱠᱟᱞᱚᱢᱟ ᱦᱚᱞᱠᱟᱞᱚᱢ ᱡᱮ ᱯᱨᱟᱭᱤᱡ ᱞᱮ ᱡᱚᱢ ᱠᱟᱫᱟ ᱵᱟᱝ ᱟᱹᱰᱤ ᱥᱚᱠᱛᱚ ᱜᱚᱢᱠᱮ ᱟᱫᱚ ᱱᱮᱥ ᱫᱚ ᱚᱱᱠᱟ ᱞᱮᱠᱟ ᱴᱤᱢ ᱵᱟᱹᱱᱩᱜ ᱛᱟᱞᱮ ᱱᱮᱥ ᱫᱚ ᱡᱚᱢ ᱫᱟᱲᱮᱜ ᱪᱚ ᱵᱟᱝ ᱪᱚ᱾ ᱠᱤᱱᱛᱩ ᱫᱤᱱ ᱠᱟᱞᱚᱢ ᱟᱨ ᱦᱚᱞ ᱠᱟᱞᱚᱢ ᱫᱚ ᱢᱤᱫᱴᱟᱝ ᱢᱤᱥ ᱵᱟᱹᱱᱩᱜ ᱛᱟᱞᱮ ᱢᱤᱫᱴᱟᱝ ᱠᱷᱟᱱ ᱢᱤᱫᱴᱟᱝ ᱦᱚᱸ ᱵᱟᱝ ᱮᱞᱟᱠᱟᱨᱮ ᱯᱷᱟᱭᱱᱮᱞ ᱞᱮ ᱦᱟᱨᱟᱣ ᱞᱮᱫᱟ ᱟᱨ ᱱᱚᱣᱟ ᱵᱟᱨᱫᱷᱟᱣ ᱜᱮ ᱯᱷᱟᱭᱱᱮᱞ ᱞᱮ ᱦᱟᱨᱟᱣ ᱠᱟᱱᱟ᱾ ᱛᱟᱜᱲᱟ ᱜᱮ ᱫᱷᱟᱢᱟᱠᱟ ᱞᱮᱫᱟ ᱟᱨᱠᱤ ᱠᱚᱢ ᱧᱚᱜ᱾
ᱚ᱾
ᱩᱸ, ᱴᱤᱢ ᱫᱚ ᱢᱳᱴᱟᱢᱩᱴᱤ ᱢᱮᱱᱟᱜ ᱛᱟᱞᱮᱭᱟ ᱵᱷᱟᱜᱮ ᱜᱮ ᱟᱨᱠᱤ ᱟᱢᱱᱤ ᱛᱮᱦᱚᱸ᱾
ᱟᱸ
ᱱᱮᱥ ᱫᱚ ᱡᱚ ᱵᱟᱨ ᱠᱟᱱᱟᱫᱚ ᱪᱮᱫ ᱵᱮᱱ ᱞᱟᱹᱭᱟ ᱨᱮᱸᱜᱮᱡ ᱦᱚᱲᱟᱜ ᱫᱚ ᱵᱚᱞ ᱠᱷᱮᱞ ᱫᱚ ᱵᱟᱝ ᱠᱟᱱᱟ ᱥᱮ᱾ ᱠᱚᱲᱟᱜ ᱠᱚᱨᱮ ᱠᱚ ᱮᱜᱟᱨᱟ ᱡᱮ ᱵᱟᱭᱨᱮ ᱠᱚ ᱪᱟᱞᱟᱣ ᱠᱷᱮᱞ ᱠᱚ ᱯᱷᱩᱴᱟᱹᱜᱼᱟ ᱡᱚᱛᱚ ᱫᱤᱱᱢ ᱯᱟᱲᱦᱟᱣ ᱠᱮᱫᱟ ᱛᱚᱛᱚ ᱫᱤᱱ ᱜᱮ ᱴᱷᱤᱠ ᱜᱮᱭᱟ,
ᱦᱮᱸ ᱦᱮᱸ ᱟᱨ ᱛ ᱱᱤᱭᱟᱹᱴᱟᱜ ᱥᱤᱡᱤᱱ ᱫᱚ ᱛᱟᱦᱮᱞ ᱦᱮᱸ ᱦᱮᱸ ᱟᱨ ᱱᱤᱭᱟᱹ ᱵᱟᱨᱟᱜ ᱥᱤᱡᱤᱱ ᱨᱮ ᱛᱟᱦᱚᱞᱮ ᱪᱮᱫ ᱞᱮᱠᱟ ᱯᱮᱠᱴᱤᱥ ᱟᱠᱟᱫᱟ?
ᱯᱮᱠᱴᱤᱥ ᱫᱚ ᱟᱹᱰᱤ ᱥᱚᱠᱛᱚ ᱠᱚ ᱯᱮᱠᱴᱤᱥ ᱠᱟᱫᱟ ᱵᱟᱵᱟᱨᱮ ᱛᱮᱦᱮᱧ ᱦᱚᱞᱟ ᱟ ᱟᱹᱞᱤᱧ ᱫᱚ ᱵᱟᱟᱹᱞᱤᱧ ᱠᱷᱮᱞᱳᱜ ᱠᱟᱱ ᱛᱟᱦᱮᱸᱫ ᱪᱟᱞᱟᱣ ᱦᱩᱭ ᱞᱮᱱᱟ ᱮᱠᱥᱴᱨᱟ ᱦᱤᱥᱟᱹᱵ ᱛᱮ, ᱠᱚᱲᱟ ᱛᱤᱱ ᱦᱚᱞᱟ ᱱᱤᱭᱟᱹ ᱵᱟᱡᱮ ᱠᱚ ᱯᱨᱮᱠᱤᱤᱥ ᱠᱟᱫᱟ ᱱᱤᱨᱚᱱᱛᱚᱨ᱾
ᱯᱩᱨᱟᱹ ᱵᱟᱞᱤ ᱨᱮ ᱜᱚᱴᱟ ᱨᱮ ᱢᱟᱱᱮ
ᱦᱮᱸ ᱦᱮᱸ ᱱᱟᱹᱭ ᱵᱟᱹᱞᱤ ᱢᱮᱱᱟᱜ ᱛᱟᱞᱮᱭᱟ ᱥᱮ ᱟ ᱥᱩᱨ ᱨᱮᱜᱮ᱾ ᱵᱮᱲᱮ ᱯᱮᱠᱴᱤᱥ ᱾ ᱢᱟᱱᱮ ᱢᱤᱫᱴᱮᱱ ᱴᱤᱢ ᱢᱮᱱᱮᱡᱟᱨ ᱮ ᱛᱳᱭᱨᱤᱭ ᱠᱟᱱᱟ ᱟᱨᱠᱤ᱾ ᱩᱱᱤ ᱢᱮᱱᱟ ᱩᱱᱤᱜᱮ ᱢᱟᱱᱮ ᱠᱚᱪᱟᱨ ᱢᱤᱫᱴᱮᱱ ᱟᱹᱜᱩ ᱠᱟᱫᱮᱭᱟ ᱟᱨ ᱟᱡ ᱜᱮ ᱯᱚᱭᱥᱟ ᱯᱟᱛᱤᱭ ᱮᱢ ᱮᱫᱟ ᱚᱸᱰᱮ ᱡᱮᱢᱚᱱ ᱟᱡ ᱮ ᱮᱢ ᱟᱠᱟᱫᱟ ᱚᱱᱠᱟ ᱥᱤᱥᱴᱮᱢ ᱡᱮ ᱢᱮᱱᱮᱫ ᱫᱟ ᱤᱧ ᱴᱤᱢ ᱤᱧ ᱧᱮᱞ ᱛᱟᱯᱮᱭᱟ᱾
ᱟᱪᱪᱷᱟ ᱜᱚᱝᱠᱮ ᱛᱟᱦ ᱟᱢᱫᱚ ᱪᱮᱫ ᱚᱱᱠᱟ ᱠᱷᱮᱞ ᱠᱚᱠᱚ ᱤᱫᱤ ᱵᱟᱲᱟ ᱢᱮ ᱜᱮᱭᱟ ᱥᱮ ᱵᱟᱝ ᱛᱟᱦᱚᱞᱮ?
ᱦᱮᱸ ᱠᱷᱮᱞ ᱜᱮ ᱪᱟᱞᱟᱣ ᱦᱩᱭᱩᱜ ᱜᱮᱭᱟ ᱟᱫᱚ ᱪᱮᱫ ᱞᱟᱹᱭ ᱦᱩᱭᱳᱜᱼᱟ ᱠᱷᱮᱞ ᱵᱚᱞᱛᱮ ᱡᱚᱛᱚ ᱜᱮᱛᱚ ᱱᱤᱡᱮᱨᱟᱜ ᱴᱤᱢ ᱞᱮᱠᱟ ᱜᱮ ᱪᱟᱞᱟᱜ ᱦᱩᱭᱩᱜᱼᱟ ᱚᱱᱠᱟ ᱞᱮᱠᱟ ᱠᱷᱮᱞ ᱡᱩᱫᱤ ᱯᱨᱟᱭᱤᱡ ᱦᱮᱡ ᱞᱮᱱᱠᱷᱟᱱᱡ ᱡᱟᱜᱮ ᱦᱟᱡᱟᱨ ᱴᱟᱠᱟ ᱟᱴᱥᱚ ᱪᱷᱚ ᱥᱚ ᱚᱱᱠᱟ ᱠᱚ ᱮᱢᱚᱜᱼᱟ᱾ ᱟᱨ ᱡᱩᱫᱤ ᱯᱷᱮᱨᱟᱡ ᱵᱟᱝ ᱦᱩᱭᱩᱜᱼᱟ ᱜᱚᱝᱠᱮ ᱥᱩᱱᱩᱢ ᱠᱷᱚᱨᱪᱟ ᱛᱮᱠᱚ ᱤᱫᱤ ᱢᱮᱭᱟ ᱟᱨᱠᱚ ᱟᱹᱜᱩ ᱦᱚᱴᱚ ᱠᱟᱢᱟ᱾
ᱟᱹᱜᱩ ᱦᱚᱴᱚ ᱠᱟᱜ ᱟᱨ ᱡᱚᱢᱧ ᱠᱚᱜᱼᱟ᱾
ᱦᱮᱸ ᱡᱩᱫᱤ ᱟᱱ ᱯᱚᱨᱤᱪᱚᱭᱚ ᱡᱟᱭᱜᱟ ᱵᱚᱱ ᱪᱟᱞᱟᱜᱼᱟ ᱮᱱᱠᱷᱟᱡ ᱫᱚᱠᱚ ᱮᱢᱟᱢᱟ᱾ ᱵᱟᱠᱷᱟᱡ ᱫᱚ ᱟᱢᱨᱮᱱ ᱜᱟᱛᱮ ᱜᱮ ᱡᱩᱫᱤ ᱢᱮᱛᱟᱜ ᱢᱮᱭᱟᱭ, ᱫᱮᱞᱟ ᱠᱟᱴᱤᱡ ᱠᱷᱮᱞ ᱜᱚᱲᱚ ᱟ ᱹᱧ ᱢᱮ ᱟᱫᱚ ᱪᱤᱠᱟ ᱵᱮᱱ ᱠᱷᱚᱡᱭᱟ ᱞᱟᱹᱭ ᱵᱮᱱ ᱟᱵᱮᱱ ᱜᱮ ᱢᱟ᱾
ᱪᱮᱫᱠᱟᱵᱮᱱ ᱦᱮᱸ ᱪᱤᱠᱟᱹᱛᱮᱵᱮᱱ ᱠᱷᱟᱹᱭᱟ᱾
ᱦᱮᱸ ᱦᱮᱸ ᱚᱱᱟᱜᱮ ᱟᱨ ᱯᱮᱨᱟᱡ ᱦᱳᱭ ᱞᱮᱱᱠᱷᱟᱱᱡ ᱫᱚ, ᱚ ᱠᱷᱚᱭ ᱫᱚ ᱵᱟᱝ ᱞᱟᱜᱟᱭ ᱩ ᱩᱱᱤᱭᱟᱜ ᱵᱩᱫᱽᱫᱷᱤ ᱫᱚ ᱢᱮᱱᱟᱜ ᱛᱟᱭ ᱮᱛᱳ ᱦᱚᱲᱟᱜ ᱛᱮ ᱪᱟᱞᱟᱜ ᱦᱮᱸ ᱥᱮ ᱮᱭ ᱦᱩᱭᱩᱜ ᱠᱟᱱᱟ ᱠᱟᱛᱷᱟ᱾ ᱟᱫᱚ ᱚᱱᱟ ᱛᱮᱜᱮ ᱛᱚ ᱥᱟᱱᱛᱟᱲ ᱠᱚᱫᱚ ᱵᱤᱥᱤ ᱠᱷᱮᱞᱟᱹᱠᱟᱹ ᱵᱟᱲᱟ ᱠᱟᱛᱮ ᱚᱲᱟᱜ ᱠᱚᱨᱮ ᱡᱩᱫᱤ ᱯᱟᱲᱟᱜ ᱠᱚ ᱵᱟᱹᱜᱤ ᱠᱮᱫᱟ ᱟ ᱵᱟᱭᱨᱮ ᱠᱟᱹᱢᱤ ᱠᱚ ᱪᱟᱞᱟᱜ ᱠᱟᱱᱟ᱾
ᱵᱟᱦᱨᱮ ᱠᱟᱹᱢᱤ ᱠᱚ ᱪᱟᱞᱟᱜ ᱟᱫᱚ ᱛᱟᱦᱮᱸ ᱮᱸ ᱟᱫᱚ ᱛᱟᱦᱚᱞᱮ ᱠᱷᱮᱞ ᱫᱚ ᱚᱸᱰᱮ ᱫᱚ ᱛᱟᱦᱞᱮ ᱚᱠᱟᱨᱮ ᱯᱮᱠᱴᱤᱥᱚᱜ ᱚᱠᱟᱨᱮ ᱠᱷᱮᱞ ᱱᱤᱥ ᱫᱚ᱾
ᱚ ᱟᱹᱞᱤᱧ ᱫᱚ ᱛᱮᱦᱮᱧ ᱫᱚ ᱠᱷᱮᱞ ᱢᱮᱱᱟᱜᱼᱟ ᱵᱮᱪᱟᱵᱚᱱᱤ᱾
ᱚ ᱛᱤᱱᱟᱹᱜ ᱚᱸᱰᱮ ᱫᱚ ᱪᱮᱫᱞᱮᱠᱟ ᱛᱤᱱᱟᱹᱜ ᱫᱷᱟᱣᱟ ᱠᱟᱱᱟ᱾ ᱥᱮ ᱦᱚᱞᱟ ᱯᱚᱞᱤ
ᱪᱮ ᱪᱚᱝ
ᱦᱚᱞᱟ ᱯᱮ ᱨᱟᱠᱟᱵ ᱟᱠᱟᱱᱟ ᱥᱮ ᱪᱮᱫ ᱮᱢ ᱞᱟᱹᱭ ᱠᱮᱫᱟ ᱚᱱᱠᱟ ᱚᱸᱰᱮ ᱜᱮ ᱥᱮ ᱚᱠᱟᱨᱮ,
ᱦᱮᱸ ᱦᱚᱞᱟ ᱨᱟᱠᱟᱵ ᱠᱟᱛᱮ ᱢᱮᱱᱟᱜ ᱞᱮᱭᱟ ᱛᱮᱦᱮᱧ ᱪᱟᱞᱟᱜ ᱦᱩᱭᱩᱜᱼᱟ ᱛᱚ ᱯᱩᱱ ᱫᱤᱱᱟᱜ ᱠᱦᱮᱞ ᱪᱮᱫᱮᱢ ᱵᱩᱡᱟ ᱪᱚᱵᱤᱥ ᱴᱤ ᱴᱤᱢ ᱾
ᱚᱸᱜ ᱚᱸ ᱚᱻ ᱦᱮᱸ ᱦᱮᱸ ᱦᱮᱸ ᱟᱸᱡᱚᱢᱚᱜ ᱠᱟᱱᱟ᱾
ᱦᱩᱸ ᱦᱚᱞᱟ ᱟᱴ ᱴᱤ ᱴᱤᱢ ᱠᱷᱮᱞ ᱦᱩᱭᱱᱟ ᱟᱞᱮ ᱢᱤᱫᱴᱟᱹᱝ ᱟᱨ ᱢᱤᱫᱴᱟᱹᱝ ᱟᱞᱮ ᱥᱳᱨ ᱨᱮᱱᱟᱜ ᱜᱮᱠᱚ ᱨᱟᱠᱟᱵ ᱠᱟᱱᱟ᱾
ᱩᱸ ᱩᱸ
ᱩᱸᱻ ᱱᱤᱛᱚᱜ ᱡᱟᱦᱟᱸᱭ ᱨᱤᱢᱤᱞ ᱟᱠᱟᱫ ᱜᱮᱭᱟ ᱫᱟᱜᱟᱭ ᱵᱟᱝ ᱫᱚ ᱵᱟᱝᱫᱚ ᱪᱮᱫ ᱮ ᱪᱤᱠᱟᱹᱭᱟ ᱦᱟᱜ,
ᱟᱞᱮ ᱥᱮᱫ ᱦᱚᱸ,
ᱦᱮᱸ, ᱦᱮᱸ ᱟᱹᱰᱤ ᱥᱟᱺᱜᱤᱧ ᱞᱤᱧ ᱦᱮᱡ ᱟᱠᱟᱱᱟ ᱪᱷᱟᱛᱟ ᱯᱟᱛᱟ ᱵᱟᱞᱼᱼ ᱪᱷᱟᱛᱟ ᱯᱷᱟᱛᱟ ᱵᱟᱞᱤᱧ ᱟᱹᱜᱩ ᱠᱟᱫᱟ ᱫᱟᱜ ᱞᱮᱠᱷᱟᱱ ᱞᱚᱦᱚᱫ ᱥᱟᱲᱚᱜ ᱟᱞᱤᱧ᱾
ᱚ ᱫᱟᱹᱲ ᱫᱟᱹᱲᱜᱚᱜ ᱠᱟᱜ ᱵᱤᱱ ᱚᱲᱟᱜ ᱥᱮᱱ ᱫᱚ ᱫᱟᱹᱲ ᱟᱹᱜᱩᱭ ᱵᱤᱱ᱾
ᱵᱚᱦᱩ ᱥᱟᱺᱜᱤᱧᱟ ᱫᱟᱹᱲ ᱫᱟᱹᱲ
ᱥᱮ ᱵᱟᱝ ᱥᱮᱴᱮᱨᱚᱜᱼᱟ ᱫᱟᱜ ᱧᱟᱢ ᱢᱮᱜᱭᱟ ᱥᱮ᱾
ᱦᱮᱸ ᱫᱟᱜ ᱧᱟᱢ ᱢᱮᱼᱜᱮᱭᱟ ᱚᱱᱟ ᱜᱮ ᱯᱨᱚᱵᱞᱮᱢ ᱫᱚ᱾ ᱛᱮᱦᱮᱱ ᱫᱚ ᱪᱮᱫ ᱠᱚᱵᱮᱱ ᱪᱤᱠᱟᱹ ᱵᱟᱲᱟᱭ ᱜᱮᱭᱟ ᱟᱫᱚ?
ᱛᱮᱦᱤᱧ ᱫᱚ ᱪᱮᱫ ᱱᱚᱝᱠᱟ ᱪᱮᱫ ᱦᱚᱸᱛᱚ ᱵᱟᱹᱞᱤᱧ ᱪᱤᱠᱟᱹᱭᱫᱟ ᱚᱲᱟᱜ ᱨᱮᱜᱮ ᱢᱮᱱᱟᱜ ᱦᱟᱛᱟᱲ ᱠᱟᱜ ᱞᱤᱧᱟ᱾
ᱦᱮᱸ᱾ ᱟᱵᱮᱱ ᱪᱟᱥ ᱨᱮᱵᱮᱱ ᱠᱷᱟᱴᱟᱜ ᱵᱟᱲᱟ ᱜᱮᱭᱟ ᱥᱮ ᱵᱟᱝ?
ᱪᱟᱥ ᱨᱮ ᱦᱮᱸᱧ ᱟᱞᱤᱧ ᱫᱚ ᱵᱮᱥᱤ ᱫᱚ ᱵᱟᱡᱟᱨ ᱨᱮᱜᱮ ᱛᱚᱞᱤᱧ ᱛᱟᱦᱮᱸᱱᱟ ᱟᱫᱚ ᱱᱚᱝᱠᱟ ᱚᱲᱟᱜ ᱠᱚ ᱦᱮᱡ ᱵᱟᱲᱟ ᱞᱮᱱᱠᱷᱟᱱ ᱜᱚᱲᱚ ᱵᱟᱲᱟ ᱫᱚ ᱦᱩᱭᱩᱜ ᱜᱮᱭᱟ᱾
ᱚᱸ ᱚᱱᱟ ᱜᱮ ᱟᱨᱠᱤ ᱪᱟᱥ ᱠᱚᱦᱚᱸ ᱴᱷᱟᱹᱣᱠᱟᱹ ᱠᱟᱜ ᱫᱚᱨᱠᱟᱨ᱾
ᱦᱮᱸ ᱦᱮᱸ᱾
ᱱᱮᱛᱟᱜ ᱡᱮ ᱟᱵᱚᱣᱟᱜ ᱱᱚᱸᱰᱮᱱᱟᱜ ᱡᱟ ᱥᱤᱥᱴᱮᱢ ᱪᱟᱹᱠᱨᱤ ᱠᱚ ᱧᱟᱢᱚᱜ ᱪᱚ ᱵᱟᱝ ᱪᱚ ᱠᱳᱱᱳ ᱜᱮᱨᱮᱱᱴᱤ ᱫᱚ ᱵᱟᱹᱱᱩᱜᱼᱟ᱾
ᱦᱮᱸ᱾
ᱠᱟᱴᱟᱣᱱᱟ ᱥᱮ ᱪᱮᱫ? ᱦᱮᱞᱳ ᱩᱸ ᱠᱷᱟᱞᱤ ᱫᱚᱞᱤᱧ ᱢᱚᱱᱮᱤᱫᱟ ᱠᱟᱴᱟᱣᱱᱟ ᱥᱮ ᱪᱮᱫ ᱫᱚᱢᱮ ᱢᱮᱥᱮᱡᱽ ᱠᱚ ᱤᱡᱩᱜ ᱠᱟᱱᱟ ᱴᱟᱜ ᱴᱩᱜ ᱥᱟᱰᱮ ᱠᱟᱱᱟ᱾
ᱚᱸ᱾
ᱦᱮᱸ ᱥᱮ ᱵᱟᱝ ᱠᱟᱹᱢᱤ ᱠᱚ ᱴᱷᱟᱹᱣᱠᱟᱹ ᱠᱟᱜ ᱫᱚᱨᱠᱟᱨ ᱱᱤᱛᱚᱜ ᱫᱚ ᱡᱟᱦᱟᱸ ᱚᱞᱚᱜᱼᱼ ᱯᱟᱲᱦᱟᱣ ᱠᱟᱛᱮ ᱪᱟᱹᱠᱨᱤ ᱧᱟᱢᱚᱜᱼᱟ ᱮᱢᱚᱱ ᱠᱳᱱᱳ ᱜᱮᱨᱮᱱᱴᱤ ᱫᱚ ᱵᱟᱹᱱᱩᱜᱼᱟ ᱥᱮ᱾
ᱦᱮᱸ ᱦᱮᱸ ᱦᱮᱸ᱾
ᱪᱟᱥ ᱠᱟᱹᱢᱤ ᱦᱚᱸ ᱴᱷᱟᱹᱣᱠᱟᱹ ᱠᱟᱜ ᱦᱳᱭᱳᱜ-ᱟ ᱵᱟᱠᱟᱱ ᱵᱟᱭᱨᱮ ᱛᱚ ᱢᱮᱱᱟᱜ ᱜᱮᱭᱟ ᱵᱟᱝ᱾
ᱦᱮᱸ ᱡᱷᱚᱛᱚ ᱨᱚᱠᱚᱢᱟᱜ ᱠᱟᱹᱢᱤ ᱜᱮ ᱵᱟᱰᱟᱭ ᱫᱚᱨᱠᱟᱨ᱾
ᱦᱮᱸ᱾ ᱵᱟᱦᱨᱮ ᱦᱚᱸᱞᱤᱧ ᱪᱟᱞᱟᱣ ᱵᱟᱲᱟ ᱞᱮᱱᱟ ᱚᱱᱟ ᱢᱚᱵᱟᱭᱤᱞ ᱠᱚᱞᱤᱧ ᱦᱟᱛᱟᱣ ᱠᱮᱫ ᱵᱟᱭᱨᱮ ᱠᱟᱹᱢᱤ ᱚᱲᱟᱜ ᱨᱮᱱᱟᱜ ᱫᱚ ᱚᱠᱟ ᱨᱮ ᱯᱚᱭᱥᱟᱢ ᱧᱟᱢ ᱛᱟᱠᱚᱣᱟ ᱚᱠᱚᱭᱮᱢ ᱠᱷᱚᱭ ᱠᱚᱣᱟ?
ᱩᱸ ᱦᱮᱸ ᱦᱮᱸ᱾ ᱦᱮᱸ, ᱟᱹᱞᱤᱧᱟᱜ ᱥᱟᱭᱤᱰ ᱨᱮ ᱡᱟᱦᱟᱱᱟᱜ ᱨᱚᱲ ᱟᱸᱡᱚᱢᱚᱜ ᱠᱟᱱᱟ ᱠᱤ?
ᱵᱟᱝ ᱵᱟᱝ ᱵᱟᱝ᱾
ᱚᱸ᱾
ᱟᱵᱮᱱ ᱦᱮᱰᱯᱷᱳᱱ ᱛᱮᱵᱤᱱ ᱜᱚᱞᱯᱷᱚᱭᱫᱟ ᱥᱮᱫ ᱱᱮᱭᱟᱹᱢᱟ?
ᱵᱟᱸᱝ ᱜᱮ᱾
ᱚᱸ, ᱵᱟᱝ ᱟᱹᱰᱤ ᱡᱩᱛ ᱟᱸᱡᱚᱢᱚᱜ ᱠᱟᱱᱟ ᱟᱵᱮᱱᱟᱜ ᱨᱚᱲ ᱠᱚᱫᱚ᱾ ᱢᱟᱱᱮ ᱯᱩᱨᱟᱹ ᱟᱵᱮᱱ ᱮᱠᱞᱟ ᱜᱮ ᱢᱮᱱᱟᱜ ᱵᱮᱱ ᱞᱮᱠᱟ᱾
ᱟᱪᱪᱷᱟ᱾ ᱟᱫᱚ ᱟᱵᱤᱱ ᱫᱚ ᱵᱟᱭᱨᱮ ᱨᱮ ᱢᱮᱱᱟᱜ ᱵᱤᱱᱟ ᱛᱚ ᱟᱫᱚᱧ ᱦᱚᱭ ᱮᱫᱟᱭ ᱤᱭᱟᱹ ᱮᱫᱟᱭ ᱥᱟᱰᱮ ᱜᱮᱭᱟ ᱤᱱᱠᱟᱹ᱾
ᱦᱮᱸ ᱦᱚᱭ ᱫᱟ ᱠᱩᱰᱟᱹ ᱪᱮᱬᱮ ᱜᱮᱠᱚ ᱨᱟᱜ ᱵᱟᱲᱟᱭᱮᱫᱟ ᱚᱢᱩᱜᱽ ᱮᱫᱟ ᱠᱚ᱾
ᱵᱟᱲᱟᱭ ᱮᱫᱟ ᱦᱮᱸ᱾
ᱱᱮᱛᱳᱜ ᱠᱟᱹᱴᱤᱡ ᱞᱤᱧ ᱟᱸᱡᱚᱢ ᱠᱮᱫᱟ ᱜᱟᱹᱰᱤ ᱨᱮᱱᱟᱜ ᱦᱚᱨᱚᱱ᱾
ᱚᱸ᱾ ᱤᱧ ᱦᱚᱸ ᱮᱱᱠᱷᱟᱱ ᱚᱲᱟᱜ ᱥᱮᱫ ᱞᱤᱧ ᱪᱟᱞᱟᱜᱼᱟ ᱛᱮᱦᱮᱧ ᱫᱚ ᱵᱟᱝᱠᱷᱟᱱ ᱟᱫᱚ ᱚᱲᱟᱜ ᱨᱮᱫᱚ ᱚᱱᱠᱟ ᱴᱟᱣᱟᱨ ᱵᱟᱭ ᱧᱟᱢᱟ ᱠᱟᱫᱤᱧᱟ ᱦᱟᱸᱜ ᱠᱷᱟᱱ᱾
ᱚᱻ ᱛᱟᱞᱦᱮ ᱠᱷᱟᱱ ᱜᱮᱛᱚ ᱯᱨᱚᱵᱞᱮᱢ ᱛᱟᱣᱟᱨ ᱫᱚ ᱵᱤᱥᱤ ᱧᱚᱜ ᱜᱮ ᱞᱟᱜᱟᱜ-ᱟ ᱵᱟᱠᱷᱟᱱ ᱨᱚᱲ ᱠᱞᱤᱭᱟᱨ ᱵᱟᱝ ᱟᱸᱡᱚᱢᱚᱜᱼᱟ᱾ ᱦᱮᱸ ᱥᱮ?
ᱦᱮᱸ ᱦᱮᱸ, ᱟᱨ ᱱᱚᱣᱟᱨᱮ ᱵᱚᱞᱚ ᱞᱮᱱᱠᱷᱟᱱ ᱧᱮᱞᱚᱜ ᱠᱟᱱᱟ ᱦᱟᱭ ᱥᱯᱤᱰ ᱱᱮᱴ ᱞᱟᱜᱟᱜ ᱠᱟᱱᱟ ᱵᱟᱠᱷᱟᱱᱼᱼ
ᱦᱮᱸ ᱟᱹᱰᱤ ᱥᱯᱤᱰ ᱾ ᱟᱨ ᱤᱭᱟᱹ ᱪᱮᱫ ᱠᱚ ᱢᱮᱛᱟᱜ ᱠᱟᱱᱟ, ᱚᱲᱟᱜ ᱠᱚᱨᱮ ᱰᱟᱝᱨᱤ ᱜᱟᱰᱟ ᱢᱮᱨᱚᱢ ᱵᱷᱤᱲᱰᱤ ᱪᱮᱫ ᱠᱟᱡᱼᱼ ᱪᱮᱞᱮ ᱠᱚ ᱢᱮᱱᱟᱜ ᱠᱚ ᱛᱟᱵᱮᱱᱟ?
ᱦᱮᱸ ᱠᱟᱲᱟ ᱢᱮᱱᱟᱜ ᱟᱠᱟᱫ ᱠᱚᱣᱟ ᱾ ᱦᱚᱭᱥᱮ, ᱟᱨ ᱢᱮᱨᱚᱢ ᱢᱮᱨᱚᱢ ᱠᱚ ᱵᱷᱤᱰᱤ ᱠᱚ ᱢᱮᱱᱟᱜ ᱠᱟᱜ ᱠᱚᱣᱟ ᱾
ᱦᱮᱸ, ᱵᱟᱝ ᱠᱟᱰᱟ ᱜᱩᱯᱤ ᱫᱚ ᱟᱨᱟᱢ ᱜᱮᱭᱟ ᱱᱤᱛᱚᱜ ᱫᱚ ᱾
ᱦᱮᱸ᱾
ᱦᱮᱸ ᱵᱟᱹᱭᱦᱟᱹᱲ ᱥᱮᱫ ᱮᱢ ᱟᱲᱟᱜ ᱠᱟᱜ ᱠᱚᱣᱟ ᱟᱨᱟᱢ ᱥᱮ ᱯᱷᱚᱱ ᱠᱚᱢ ᱜᱷᱟᱱᱴᱟ ᱠᱮᱫᱟ ᱧᱮᱞ ᱠᱮᱫᱟᱢ ᱦᱮᱸ ᱾
ᱮᱱᱛᱮ ᱦᱮᱸ ᱦᱮᱸ᱾ ᱟᱫᱚ ᱟᱞᱮ ᱥᱮᱫ ᱫᱚ ᱢᱤᱫᱴᱟᱝ ᱟᱞᱮ ᱥᱮᱫ ᱫᱚ ᱢᱤᱫᱴᱟᱝ ᱚᱥᱩᱵᱤᱫᱷᱟ ᱱᱤᱛᱚᱜ ᱫᱚ ᱴᱟᱣᱟᱨ ᱜᱮ ᱵᱟᱭ ᱧᱟᱢᱟ ᱠᱟᱹᱴᱤᱡ ᱦᱚᱸ ᱾ ᱡᱮ ᱢᱳᱵᱟᱭᱤᱞᱮᱢ ᱧᱮᱞᱟ ᱜᱷᱟᱱᱴᱟᱭᱟᱢ ᱢᱤᱫ ᱵᱮᱲᱟ ᱜᱮ ᱾ ᱦ
ᱦᱚᱭ ᱚᱱᱟ ᱜᱮ ᱚᱱᱟ ᱜᱮ ᱯᱚᱵᱞᱮᱢ ᱫᱚ ᱟᱞᱮᱥᱮᱫ ᱦᱚᱸ ᱩᱱᱟᱹᱜ ᱫᱚ ᱵᱟᱭ ᱧᱟᱢᱟ ᱜᱚᱴᱟ ᱫᱚ, ᱦᱟᱸᱰᱮ ᱱᱟᱰᱮ ᱧᱟᱢᱟᱭ ᱪᱮᱫ ᱞᱤᱧ ᱞᱟᱹᱭᱟ ᱜᱚᱝᱼᱼ ᱠᱮ ᱫᱤᱥᱚᱢ ᱦᱚᱲ ᱫᱚ ᱠᱟᱹᱴᱤᱡ ᱴᱟᱣᱟᱨ ᱨᱮᱫᱚ ᱠᱟᱹᱴᱤᱡ ᱯᱨᱚᱵᱞᱮᱢ ᱜᱮᱭᱟ, ᱪᱮᱫ ᱠᱷᱟᱹᱛᱤᱨ ᱛᱮ ᱪᱚ ᱚᱱᱟ ᱫᱚ ᱵᱟᱹᱞᱤᱧ ᱵᱟᱲᱟᱭᱟ ᱾ ᱥᱩᱨ ᱠᱚᱨᱮ ᱴᱟᱣᱟᱨ ᱠᱷᱩᱱᱴᱤ ᱫᱚ ᱢᱮᱱᱟᱜ ᱫᱚ ᱢᱮᱱᱟᱜ-ᱟ, ᱛᱟᱨ ᱢᱚᱫᱽᱫᱮ ᱴᱟᱣᱟᱨ ᱪᱮᱫᱟᱜ ᱵᱟᱝ ᱦᱤᱡᱩᱜᱼᱟ ᱾
ᱠᱮ ᱡᱟᱹᱱᱤ
ᱦᱸ
ᱵᱤᱨ ᱫᱤᱥᱚᱢᱼᱼ
ᱱᱤᱛᱚᱜ ᱫᱚ ᱱᱟᱜ ᱢᱤᱫ ᱦᱚᱲᱟᱜ ᱨᱚᱲ ᱜᱮᱞᱤᱧ ᱟᱸᱡᱚᱢ ᱠᱮᱫᱟ ᱾
ᱟᱪᱪᱷᱟ ᱱᱤᱛᱚᱜ ᱱᱤᱛᱚᱜ ᱟᱸᱡᱚᱢᱚᱜ ᱠᱟᱱᱟ?
ᱱᱤᱛᱚᱜ ᱵᱚᱱᱫᱚᱭᱮᱱᱟ ᱾ ᱩᱸ ᱛᱟᱦᱚᱞᱮ ᱢᱮᱞᱟ ᱠᱚ ᱥᱮᱨᱚᱠᱚᱢ ᱦᱩᱭᱩᱜ ᱵᱟᱲᱟᱜ ᱜᱮᱭᱟ ᱥᱮ ᱵᱟᱝ, ᱚᱱᱟ ᱠᱚᱫᱚ ᱵᱟᱹᱞᱤᱧ ᱠᱩᱞᱤ ᱟᱠᱟᱫ ᱵᱮᱱᱟ ᱿
ᱢᱮᱞᱟ ᱠᱚ ᱦᱮᱸ ᱦᱩᱭᱩᱜ ᱜᱮᱭᱟ ᱾ ᱛᱟᱦᱚᱞᱮ ᱵᱟᱹᱜ ᱵᱟᱹᱜᱼᱼ ᱦᱮᱸ ᱦᱩᱭᱩᱜ ᱜᱮᱭᱟ ᱾ ᱟᱨ ᱱᱚᱝᱠᱟ ᱦᱩᱞ ᱢᱟᱦᱟ ᱞᱮᱠᱟᱱ ᱫᱤᱱ ᱨᱮ ᱟᱯᱮ ᱚᱱᱟ ᱠᱚᱨᱮ ᱯᱟᱪᱮ ᱡᱟᱦᱟᱱᱟᱜ ᱚᱨᱠᱮᱥᱴᱟᱨ ᱪᱷᱟᱯᱚᱞ ᱮᱱᱮᱡ ᱠᱚ ᱯᱟᱪᱮᱫ ᱦᱩᱭᱮᱱ?
ᱵᱟᱝ ᱜᱚᱝᱠᱮ ᱚᱱᱟ ᱫᱚᱠᱚ ᱵᱚᱱᱫᱚ ᱟᱠᱟᱫ ᱫᱚ, ᱡᱮ ᱵᱚᱱᱫᱚ ᱛᱟᱦᱮᱸ ᱠᱟᱱ ᱫᱚ ᱡᱮ ᱦᱩᱞ ᱢᱟᱦᱟ ᱨᱮᱫᱚ ᱠᱚᱱᱚ ᱚᱱᱩᱥᱼᱼ ᱴᱟᱱ ᱠᱚᱨᱟᱣ ᱵᱟᱝ ᱜᱟᱱᱚᱜᱼᱟ, ᱟᱫᱚ ᱚᱨᱠᱮᱥᱴᱨᱟ ᱠᱚ ᱪᱤᱠᱟᱹᱛᱮ ᱵᱤᱱ ᱠᱚᱨᱟᱣᱟ ᱚᱱᱟ ᱪᱮᱫ ᱞᱟᱡᱟᱣ ᱛᱮ ᱥᱮ ᱾
ᱟᱫᱚᱼᱼ ᱦᱮᱸ ᱟᱫᱚ ᱚᱱᱟ ᱧᱮᱞ ᱵᱟᱲᱟᱭᱮᱫ ᱠᱟᱱ ᱛᱟᱦᱮᱸᱜ ᱛᱚ ᱯᱷᱮᱥᱵᱩᱠ ᱠᱚᱨᱮᱫ ᱚᱱᱟ ᱛᱮᱞᱤᱧ ᱠᱩᱞᱤᱭᱮᱫ ᱵᱤᱱᱟ ᱾
ᱦᱮᱸ ᱦᱮᱸ ᱧᱮᱞ ᱵᱟᱲᱟ ᱫᱚ ᱟᱞᱤᱧ ᱦᱚᱞᱤᱧ ᱧᱮᱞ ᱵᱟᱲᱟᱭᱮᱫ ᱛᱟᱦᱮᱸ ᱟᱨᱠᱤ ᱡᱷᱚᱛᱚ ᱦᱚᱲ ᱫᱚ ᱵᱟᱵᱚᱱ ᱥᱚᱢᱟᱱᱟ ᱾ ᱥᱮ ᱥᱟᱱᱛᱟᱲ ᱦᱚᱸ, ᱥᱟᱱᱛᱟᱲ ᱢᱟ ᱥᱟᱱᱛᱟᱲ ᱠᱟᱱ ᱜᱮᱭᱟ ᱡᱚᱛᱚ ᱦᱚᱲ ᱚᱠᱚᱭ ᱵᱚᱱ ᱵᱩᱡᱟ ᱚᱠᱚᱭ ᱵᱟᱵᱚᱱ ᱵᱩᱡᱟ ᱮᱭᱛᱚ ᱠᱮᱥ ᱾
ᱦᱮᱸ ᱦᱮᱸ
ᱦᱩᱸ ᱛᱟᱦᱞᱮ ᱚᱨᱠᱮᱥᱴᱟᱨ ᱠᱚ ᱦᱩᱭᱩᱜ ᱜᱮᱭᱟ ᱟᱯᱮ ᱮᱢᱱᱤ ᱫᱤᱱ ᱠᱚᱨᱮ? ᱮᱢᱱᱤ ᱫᱤᱱ ᱠᱚᱨᱮ ᱚᱨᱠᱮᱥᱴᱨᱟ ᱠᱚ ᱦᱩᱭᱩᱜ ᱜᱮᱭᱟ ᱥᱮ ᱵᱟᱝ?
ᱦᱮᱸ ᱦᱩᱭᱩᱜ ᱜᱮᱭᱟ ᱾
ᱦᱩᱸ ᱪᱷᱟᱯᱤ ᱟᱠᱟᱨ ᱪᱮᱫ ᱞᱮᱠᱟ ᱟᱯᱮ ᱥᱮᱫ?
ᱦᱮᱸ ᱪᱮᱫᱠᱟᱧ ᱞᱟᱹᱭᱟᱼᱼ ᱟᱵᱚ ᱱᱚᱛᱮ ᱥᱮᱱ ᱛᱟᱹᱣ ᱧᱮᱞ ᱫᱚ ᱧᱮᱞᱚᱜ ᱠᱟᱱᱟ ᱛᱚ ᱩᱱᱟᱹᱜ ᱴᱟᱠ ᱫᱚ ᱵᱟᱝ ᱾ ᱛᱚᱼᱼ ᱵᱚᱨᱫᱷᱚᱢᱟᱱ ᱥᱟᱭᱤᱰ ᱚᱱᱛᱮ ᱫᱚ ᱡᱟᱹᱥᱛᱤ ᱜᱮ ᱧᱮᱞᱚᱜ ᱠᱟᱱᱟ ᱾
ᱡᱟᱹᱥᱛᱤ ᱢᱟᱱᱮ ᱩᱱᱠᱩ ᱜᱮ ᱵᱷᱟᱭᱨᱟᱞ ᱛᱮᱜᱮ ᱛᱚ ᱟᱵᱚ ᱠᱚᱨᱮᱱ ᱠᱚ ᱴᱷᱟᱹᱣᱠᱟᱹᱭᱮᱫᱟ ᱱᱚᱛᱮᱱ ᱠᱚ ᱵᱩᱡᱷᱟᱹᱣᱮᱫᱟ ᱵᱮᱱ ᱥᱮ ᱵᱟᱝ ᱾
ᱦᱮᱸ ᱦᱮᱸ ᱦᱮᱸ ᱵᱟᱠᱷᱟᱱ ᱟᱵᱚ ᱚᱱᱛᱮ ᱫᱚ ᱢᱟᱱᱮ ᱞᱟᱦᱟᱜ ᱞᱟᱦᱟ ᱠᱷᱚᱱ ᱫᱚ ᱵᱟᱝ ᱛᱟᱦᱮᱸ ᱠᱟᱱᱟ᱾
ᱵᱟᱝ ᱵᱟᱝ ᱨᱟᱹᱜᱤ ᱦᱚᱸᱵᱮᱱ ᱵᱩᱡᱟ ᱟᱨ ᱧᱮᱞ ᱦᱚᱸ ᱵᱩᱡᱷᱟᱹᱣ ᱵᱮᱱᱟ ᱚᱱᱠᱟᱱᱟᱜ ᱥᱤᱱ ᱛᱚ᱾
ᱦᱮᱸ᱾
ᱠᱟᱹᱴᱤᱡ ᱠᱟᱹᱴᱤᱡ ᱠᱩᱲᱤ ᱜᱤᱫᱽᱨᱟᱹ ᱠᱚ ᱡᱠᱷᱱ ᱯᱟᱣᱨᱟᱹ ᱧᱩ ᱠᱟᱛᱮ ᱠᱚ ᱮᱱᱮᱡᱟ ᱠᱤᱪᱷᱩᱠᱚ ᱦᱟᱝᱠᱟᱜ-ᱟ ᱱᱟᱝᱠᱟ ᱠᱟ ᱵᱩᱦᱩ ᱠᱤᱪᱷᱩ ᱟᱨ ᱠᱮᱥ ᱟᱨᱠᱤ, ᱥᱟᱫᱮ ᱛᱮᱫᱚ ᱵᱟᱠᱚ ᱵᱚᱱᱫᱚᱭᱫᱟ ᱟᱹᱞᱤᱧᱟᱜ ᱡᱩᱛ ᱛᱤ ᱫᱚ ᱵᱚᱱᱫᱚ ᱜᱮ ᱫᱚᱨᱠᱟᱨ ᱦᱟᱺᱰᱤ ᱯᱟᱹᱣᱨᱟᱹ ᱡᱷᱚᱛᱚ ᱵᱚᱱᱫᱚ ᱱᱟᱯᱚᱲ ᱠᱟᱜ ᱢᱮᱥᱮ᱾
ᱦᱩᱸ ᱦᱩᱸ ᱦᱮᱸ᱾ ᱦᱟᱺᱰᱤ ᱯᱟᱹᱣᱨᱟᱹ ᱮᱠᱟᱞ ᱜᱮ ᱵᱚᱫᱚᱭ ᱦᱩᱭᱩᱜ-ᱟ ᱯᱩᱨᱟᱹ ᱴᱳᱴᱟᱞ ᱮᱠᱫᱚᱢ ᱵᱚᱱᱫᱚ ᱩᱛᱟᱹᱨ᱾
ᱯᱩᱨᱟᱹ ᱴᱳᱴᱟᱞ ᱵᱚᱱᱫᱚ ᱟᱨ ᱚᱨᱠᱮᱥᱴᱟ ᱦᱟᱸ ᱱᱟᱭᱤᱴ ᱯᱨᱳᱜᱨᱟᱢ ᱯᱩᱨᱟᱹ ᱵᱚᱱᱫᱚ᱾
ᱦᱮᱸ ᱱᱟᱭᱤᱴ ᱯᱨᱳᱜᱨᱟᱢ ᱯᱩᱨᱟᱹ ᱵᱚᱱᱫᱚ᱾
ᱚᱱᱠᱟ ᱞᱮᱠᱟ ᱨᱩᱞ ᱫᱚ ᱯᱩᱨᱟᱹ ᱵᱮᱱᱟᱣ ᱦᱩᱭᱩᱜ-ᱟ ᱴᱟᱴ
ᱵᱮᱱᱟ ᱦᱩᱭᱩᱜ-ᱟ ᱦᱮᱸ᱾
ᱛᱟᱹᱵᱩᱜ ᱢᱟᱱᱮ ᱠᱟᱹᱴᱤᱡ ᱟᱵᱚ ᱥᱟᱱᱛᱟᱲ ᱠᱚ ᱵᱩᱡ ᱢᱟ ᱟᱨᱠᱤ ᱥᱟᱱᱛᱟᱲ ᱫᱚ ᱵᱚᱠᱟ ᱛᱚ ᱵᱚᱠᱟ ᱜᱮᱠᱚ ᱛᱟᱦᱮᱸᱱᱟ ᱥᱮ ᱡᱟᱦᱟᱸ ᱛᱤᱱᱟᱹᱜ ᱠᱚ ᱞᱟᱹᱭᱟ ᱥᱤᱠᱠᱷᱤᱛᱚ ᱠᱚ ᱛᱟᱦᱮᱸᱱᱢᱟ, ᱠᱤᱱᱛᱩ ᱥᱟᱱᱛᱟᱲ ᱫᱚ ᱠᱟᱹᱴᱤᱡ ᱫᱚ ᱵᱚᱠ ᱠᱟ ᱫᱚᱵᱚᱱ ᱵᱚᱠᱟ ᱜᱮᱭᱟ ᱟᱨᱠᱤ ᱟᱢ ᱦᱚᱸ ᱤᱧ ᱦᱚᱸ ᱡᱷᱚᱛᱚ ᱦᱚᱲ ᱜᱮ ᱟᱨᱠᱤ᱾ ᱢᱟᱱᱮ ᱱᱤᱡᱮ ᱱᱤᱡᱮ ᱛᱮ ᱵᱟᱢ ᱵᱟᱜᱟᱣ ᱞᱮᱱᱠᱷᱟᱱ ᱟᱢ ᱫᱚ ᱚᱠᱚᱭᱮ ᱵᱟᱜᱟᱣ ᱢᱮᱭᱟ ᱞᱟᱹᱭᱢᱮ? ᱚᱝᱠᱮ ᱦᱮᱸᱥᱮ᱾ ᱟᱢᱨᱮᱱ ᱯᱚᱨᱤᱵᱟᱨ ᱫᱚ ᱟᱢ ᱜᱮᱛᱚ ᱵᱟᱜᱟᱣ ᱞᱟᱜᱟᱣᱟᱢᱟ ᱦᱮᱸ ᱪᱮᱫ ᱟᱯᱮ ᱢᱤᱥᱨᱟᱧ ᱥᱮ ᱮᱸᱻ ᱢᱮᱥᱨᱟᱢ ᱡᱟᱦᱟᱸᱭ ᱜᱮ ᱡᱩᱫᱤ ᱚᱱᱠᱟᱭᱟᱠᱚ ᱟᱵᱤᱱ ᱨᱮᱱ ᱜᱮᱛᱚ ᱵᱟᱨᱚᱱᱮ